ᱦᱮᱞᱳ ᱦᱮᱸ ᱜᱚᱢᱠᱮ ᱟᱸᱡᱚᱢᱚᱜ ᱠᱟᱱᱟ? ᱦᱮᱸ ᱜᱚᱢᱠᱮ ᱟᱸᱡᱚᱢᱚᱜ ᱠᱟᱱᱟ᱾ ᱛᱟᱦᱚᱞᱮ ᱱᱟᱯᱟᱭ ᱵᱟᱲᱟ ᱜᱮᱭᱟᱵᱤᱱᱛᱚ?
ᱦᱮᱸ ᱱᱟᱯᱟᱭ ᱵᱟᱲᱟᱜ ᱜᱮ᱾ ᱟᱹᱵᱤᱱ ᱜᱮ ᱚᱠᱟ ᱞᱮᱠᱟ?
ᱦᱮᱸ ᱟᱹᱞᱤᱧ ᱦᱚᱸ ᱱᱤᱛ ᱜᱷᱟᱹᱲᱤᱡ ᱛᱚ ᱱᱟᱯᱟᱭ ᱜᱮ ᱢᱮᱱᱟᱜ ᱞᱤᱧᱟ᱾ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱟᱜ ᱡᱟᱹᱲᱤ ᱚᱠᱟ ᱞᱮᱠᱟ ᱦᱩᱭᱩᱜ ᱠᱟᱱᱟ?
ᱫᱟᱜ ᱡᱟᱹᱲᱤ ᱫᱚ ᱜᱚᱝᱠᱮ ᱮ ᱦᱚᱞᱟ ᱠᱷᱚᱱᱟᱜ ᱫᱚᱢᱮ ᱫᱟᱜ ᱡᱟᱹᱲᱤ ᱭᱮᱫᱟ ᱛᱮᱦᱮᱧ ᱫᱷᱟᱵᱤᱡ ᱫᱚ᱾
ᱦᱮᱸ
ᱟᱫᱚ ᱚᱭ ᱨᱟᱦᱟᱞᱟ ᱠᱚᱢᱟ ᱢᱚᱱᱮ ᱦᱩᱭᱩᱜ ᱠᱟᱱᱟ, ᱮ ᱵᱷᱩᱜᱟᱹᱜ ᱠᱟᱱᱟ ᱱᱚᱜᱼᱚᱭ ᱱᱚᱝᱠᱟ ᱫᱟᱜ ᱡᱟᱹᱲᱤᱭ ᱫᱟᱭ ᱦᱳᱭ ᱥᱮ ᱪᱮᱜ
ᱟᱪᱪᱷᱟ ᱢᱟᱱᱮ ᱡᱷᱤᱯᱤᱨ ᱡᱷᱤᱯᱤᱨ ᱥᱟᱨᱟᱫᱤᱱ ᱜᱮ ᱫᱟᱜ ᱡᱟᱲᱹᱤᱭᱮᱫᱟᱭ ᱦᱮᱸ ᱟᱫᱚ ᱱᱮᱛᱟᱨ ᱢᱟ ᱪᱟᱥᱵᱟᱥ ᱫᱤᱱ ᱠᱟᱱᱟ ᱛᱚ ᱚᱱᱟ ᱠᱷᱟᱹᱛᱤᱨ ᱛᱮ ᱫᱟᱜ ᱫᱚᱭ ᱡᱚᱨᱚᱭ ᱜᱮᱭᱟ ᱦᱟᱜ ᱠᱷᱟᱡ ᱪᱮᱫ ᱟᱫᱚᱢ ᱪᱤᱠᱟᱹ ᱫᱟᱲᱮᱭᱟᱜᱼᱟ ᱱᱚᱣᱟ ᱫᱚ ᱦᱟᱜ ᱠᱷᱟᱡ ᱥᱤᱡᱤᱱ ᱨᱮᱜᱮ ᱦᱩᱭᱩᱜᱼᱟ ᱛᱚ ᱢᱤᱫ ᱫᱷᱟᱣ
ᱦᱮᱸ ᱦᱮᱸ
ᱛᱟᱦᱚᱞᱮ ᱜᱚᱝᱠᱮ ᱪᱟᱥᱵᱟᱥ ᱠᱚᱫᱚ ᱛᱤᱱᱟᱜ ᱥᱟᱹᱜᱤᱧ ᱱᱟᱜᱠᱷᱟᱡ
ᱪᱟᱥᱵᱟᱥ ᱠᱚᱫᱚ ᱜᱚᱝᱠᱮ ᱦᱚᱜᱼᱚᱭ ᱛᱚ ᱨᱚᱦᱚᱭ ᱦᱩᱭ ᱟᱠᱟᱱᱟ
ᱦᱮᱸ
ᱚᱵᱚᱥᱛᱟ ᱢᱮᱱᱟᱜᱼᱟ ᱱᱤᱛ ᱦᱟᱹᱵᱤᱡ ᱫᱚ ᱛᱟᱦᱚᱞᱮ ᱜᱚᱝᱠᱮ ᱟᱵᱤᱱ ᱵᱤᱱ ᱨᱚᱦᱚᱭ ᱵᱟᱲᱟᱭᱫᱟ ᱥᱮ ᱵᱟᱝ
ᱮ ᱜᱚᱝᱠᱮ ᱟᱹᱞᱤᱧ ᱫᱚᱞᱤᱧ ᱦᱟᱜᱠᱷᱟᱡ ᱟᱞᱤᱧ ᱫᱚ ᱵᱟᱭᱨᱮ ᱦᱟᱜᱠᱷᱟᱡ ᱵᱟᱭᱨᱮ ᱨᱮᱞᱤᱧ ᱠᱟᱹᱢᱤ ᱜᱮᱭᱟ ᱠᱷᱟᱡ ᱪᱟᱥᱵᱟᱥ ᱫᱚ ᱦᱟᱜᱠᱷᱟᱡ ᱚᱲᱟᱜ ᱦᱚᱲ ᱠᱚ ᱠᱚᱨᱟᱣ ᱜᱮᱭᱟ ᱦᱟᱜᱠᱷᱟᱡ ᱢᱟᱱᱮ ᱛᱚᱞᱟ ᱠᱚᱫᱚ ᱠᱚ ᱜᱤᱲᱤ ᱠᱟᱫᱟ ᱦᱟᱜᱠᱷᱟᱱ ᱨᱚᱦᱚᱭ ᱠᱚᱫᱚ ᱟᱹᱣᱨᱤ ᱠᱚ ᱨᱚᱦᱚᱭ ᱜᱮᱭᱟ ᱦᱟᱜᱠᱷᱟᱡ ᱟᱹᱞᱤᱧ ᱫᱚ ᱵᱟᱭᱨᱮ ᱫᱤᱥᱚᱢ ᱨᱮ ᱦᱟᱜᱠᱷᱟᱡ ᱠᱟᱹᱢᱤ ᱞᱤᱧ ᱦᱮᱡ ᱟᱠᱟᱱᱟ
ᱚ
ᱚ
ᱛᱟᱦᱚᱞᱮ ᱜᱚᱝᱠᱮ ᱮᱜ ᱮᱜ ᱪᱟᱥ ᱠᱚᱫᱚ ᱛᱟᱦᱚᱞᱮ ᱚᱲᱟᱜ ᱠᱚᱨᱮ ᱵᱤᱱ ᱯᱷᱳᱱ ᱵᱟᱲᱟ ᱞᱮᱫ ᱠᱚᱣᱟ ᱥᱮ ᱵᱟᱝ
ᱦᱮᱸ ᱚᱲᱟᱜ ᱠᱚᱨᱮ ᱫᱚᱞᱤᱧ ᱯᱷᱳᱱ ᱟᱫ ᱠᱚ ᱛᱟᱦᱮᱡ ᱟ ᱡᱮ ᱱᱚᱜᱼᱚᱭ ᱛᱚᱞᱟ ᱦᱟᱨᱟ ᱟᱠᱟᱱᱟ ᱫᱟᱜ ᱫᱚᱭ ᱫᱟᱜ ᱮᱜᱼᱟ ᱢᱮᱱᱠᱷᱟᱱ ᱪᱟᱥ ᱠᱟᱹᱢᱤ ᱫᱚ ᱟᱹᱣᱨᱤ ᱠᱚ ᱞᱟᱦᱟᱭᱟ
ᱦᱳᱭ ᱚᱱᱟᱜᱮ ᱟᱞᱮ ᱥᱮᱱ ᱢᱟ ᱦᱚᱜᱼᱚᱭ ᱱᱚᱝᱠᱟ ᱨᱚᱦᱚᱭ ᱵᱟᱲᱟ ᱦᱩᱭᱩᱜ ᱠᱟᱱ ᱜᱮᱭᱟ ᱱᱤᱛ ᱦᱟᱹᱵᱤᱡ ᱱᱟᱢᱟ ᱱᱟᱢᱟᱞ ᱥᱮᱫ ᱫᱚ ᱜᱚᱝᱠᱮ ᱮ ᱞᱟᱦᱟ ᱥᱮᱱ ᱦᱚᱜᱼᱚᱭ ᱱᱮᱛᱟᱨ ᱜᱮ ᱡᱷᱚᱛᱚ ᱨᱮᱠᱚ ᱨᱚᱦᱚᱭ ᱫᱟ ᱱᱤᱛ ᱦᱟᱹᱵᱤᱡ ᱫᱚ
ᱦᱮᱸ
ᱛᱟᱦᱚᱞᱮ ᱜᱚᱝᱠᱮ ᱮ ᱪᱮᱫ ᱦᱩᱲᱩ ᱠᱚᱠᱚ ᱨᱚᱦᱚ ᱵᱟᱲᱟᱭ ᱫᱟ ᱱᱤᱭᱟ ᱵᱟᱨ ᱫᱚ
ᱦᱮᱸ ᱟᱞᱮ ᱥᱮᱫ ᱫᱚ ᱥᱚᱨᱱᱚ ᱵᱩᱞᱮᱴ ᱠᱷᱚᱱᱰᱚᱜᱤᱨᱤ ᱞᱚᱞᱟᱴ ᱱᱚᱣᱟ ᱠᱚᱜᱮ ᱦᱟᱜᱠᱷᱟᱡ ᱪᱟᱞᱟᱜ ᱜᱮᱭᱟ ᱵᱤᱵᱤ ᱮᱜᱟᱨᱚ
ᱟᱪᱪᱷᱟ
ᱛᱟᱦᱚᱞᱮ ᱜᱚᱝᱠᱮ ᱟᱯᱮ ᱥᱮᱫ ᱫᱚ ᱪᱮᱫ ᱪᱮᱫ ᱦᱚᱨᱩ ᱠᱚᱠᱚ ᱨᱚᱦᱚᱭ ᱜᱮᱭᱟ
ᱟᱞᱮᱥᱮᱱ ᱫᱚ ᱱᱤᱛᱚᱜ ᱫᱚ ᱨᱚᱛᱱᱟ ᱨᱚᱦᱚᱭ ᱦᱩᱭᱩᱜ ᱠᱟᱱᱟ ᱟᱨ ᱥᱚᱨᱱᱚ ᱟᱨ ᱚᱱᱟᱥ ᱥᱟᱶᱛᱮ ᱚᱱᱮ ᱵᱩᱞᱮᱴ ᱢᱟ ᱢᱮᱱᱟᱜ ᱜᱮᱭᱟ ᱟᱨ ᱢᱤᱱᱤᱠᱮᱴ ᱫᱚ ᱠᱚᱢ ᱵᱮᱥᱤ ᱠᱚ ᱨᱚᱦᱚᱭ ᱫᱟ ᱱᱤᱛ ᱦᱟᱹᱵᱤᱡ ᱫᱚ
ᱦᱮᱸ ᱛᱟᱦᱚᱞᱮ ᱜᱚᱝᱠᱮ ᱵᱩᱞᱮᱴ ᱦᱳᱲᱳ ᱫᱚ ᱚᱠᱟ ᱞᱮᱠᱟᱱ ᱡᱟᱭᱜᱟ ᱨᱮᱯᱮ ᱨᱚᱦᱚᱭ ᱜᱮᱭᱟ ᱟᱯᱮ ᱫᱤᱥᱚᱢ ᱥᱮᱫᱚ ᱠᱟᱹᱴᱤᱡ ᱡᱩᱫᱤᱢ ᱞᱟᱹᱭ ᱠᱮᱭᱟ ᱟᱹᱰᱤ ᱜᱮ ᱱᱟᱯᱟᱭ ᱠᱚᱜᱼᱟ
ᱟᱪᱪᱷᱟ ᱜᱚᱝᱠᱮ ᱵᱩᱞᱮᱴ ᱦᱩᱲᱩ ᱫᱚ ᱟᱞᱮ ᱫᱚ ᱮᱜ ᱡᱟᱦᱟᱸ ᱫᱚ ᱠᱟᱹᱴᱤᱡ ᱮᱜ ᱩᱥᱩᱞ ᱧᱚᱜ ᱜᱮᱭᱟ ᱴᱷᱟᱶ ᱦᱳᱭ ᱥᱮ ᱪᱮᱫ ᱚᱱᱠᱟ ᱨᱮ ᱡᱟᱛᱮ ᱵᱟᱝ ᱰᱩᱵᱩᱡᱚᱜ ᱢᱟ ᱱᱚᱜᱼᱚᱭ ᱱᱚᱝᱠᱟ ᱵᱟᱝᱠᱷᱟᱱ ᱫᱚ ᱧᱮ ᱟᱠᱟᱱᱟ ᱡᱮ ᱮᱜ ᱱᱮᱥ ᱦᱚᱸ ᱡᱟᱹᱯᱩᱫ ᱫᱤᱱ ᱛᱚ ᱟᱫᱚ ᱡᱟᱦᱟᱸᱨᱮ ᱡᱚᱞᱟ ᱠᱷᱮᱛ ᱠᱟᱱᱟ ᱟᱞᱮ ᱥᱮᱫ ᱫᱚ ᱚᱱᱛᱮ ᱫᱚ ᱱᱟᱵᱟᱞ ᱧᱚᱜ ᱜᱮᱭᱟ ᱠᱤᱪᱷᱤᱠ ᱫᱟᱜ ᱨᱮᱜᱮ ᱚᱱᱟ ᱫᱚ ᱰᱩᱵᱩᱡᱚᱜᱼᱟ ᱯᱩᱲᱳ ᱢᱟᱴᱷ ᱜᱮ ᱡᱟᱦᱟᱸ ᱛᱤᱱ ᱢᱟᱲᱟᱝ ᱮᱲᱤᱭᱟ ᱢᱮᱱᱟᱜᱼᱟ ᱟᱨᱠᱤ
ᱦᱮᱸ
ᱱᱚᱣᱟ ᱠᱷᱟᱹᱛᱤᱨ ᱫᱚ ᱟᱞᱮ ᱫᱚ ᱱᱟᱵᱟᱞ ᱥᱮᱫ ᱫᱚ ᱵᱟᱞᱮ ᱨᱚᱦᱚᱭᱟ ᱚᱱᱟ ᱠᱚᱫᱚ
ᱦᱳᱭ ᱟᱞᱮ ᱥᱮᱫ ᱦᱚᱸ ᱚᱱᱠᱟ ᱜᱮ ᱡᱟᱦᱟᱸ ᱜᱷᱩᱴᱩ ᱡᱟᱭᱜᱟ ᱢᱮᱱᱟᱜᱼᱟ ᱚᱱᱟ ᱠᱚᱨᱮ ᱡᱟᱦᱟᱸ ᱠᱷᱟᱡ ᱵᱩᱞᱮᱴ ᱠᱚᱫᱚᱞᱮ ᱨᱚᱦᱚᱭ ᱜᱮᱭᱟ ᱟᱫᱚ ᱦᱟᱸᱜ ᱠᱷᱟᱡ ᱜᱚᱝᱼᱼ ᱚᱱᱟ ᱠᱚᱨᱮᱫ ᱫᱚ ᱫᱟᱜ ᱦᱚᱸ ᱵᱟᱝ ᱛᱟᱦᱮᱱ ᱜᱮᱭᱟ ᱟᱫᱚ ᱢᱮᱱᱠᱷᱟᱱ ᱦᱟᱱᱟ ᱱᱟᱣᱟ ᱜᱟᱹᱰᱭᱟᱹ ᱠᱷᱚᱱᱟᱜ ᱞᱮ ᱟᱨᱮᱡᱟᱜ ᱜᱮᱭᱟ ᱚᱱᱟ ᱠᱷᱮᱛ ᱠᱚᱨᱮ ᱫᱚ ᱚᱱᱠᱟ ᱠᱟᱛᱮ ᱜᱮ ᱦᱟᱸᱜ ᱠᱷᱟᱡ ᱢᱚᱴᱟᱢᱩᱴᱤ ᱦᱩᱲᱩ ᱫᱚ ᱱᱟᱯᱟᱭ ᱜᱮ ᱦᱩᱭᱩᱜ ᱜᱮᱭᱟ
ᱟᱪᱪᱷᱟ ᱟᱞᱮ ᱥᱮᱱ ᱫᱚ ᱚᱱᱟ ᱱᱤᱛᱚᱜ ᱫᱚ ᱥᱚᱨᱠᱟᱨ ᱯᱟᱦᱴᱟ ᱠᱷᱚᱱ ᱡᱟᱦᱟᱸ ᱥᱮᱞᱚ ᱠᱚ ᱵᱟᱹᱭᱥᱟᱹᱣ ᱠᱟᱫᱟ ᱠᱚ ᱟᱨ ᱵᱤᱵᱷᱤᱱᱱᱚ ᱦᱚᱲᱟᱜ ᱯᱟᱨᱥᱚᱱᱟᱞ ᱢᱤᱱᱤ ᱦᱚᱸ ᱢᱮᱱᱟᱜ ᱛᱟᱠᱚᱣᱟ
ᱟᱪᱪᱷᱟ
ᱯᱟᱢᱯ ᱞᱮᱵᱟᱨ ᱯᱟᱢᱯ ᱠᱚ ᱱᱤᱛᱚᱜ ᱫᱚ ᱟᱞᱮ ᱥᱮᱫ ᱛᱮ ᱡᱟᱦᱟᱸ ᱜᱟᱰᱟ ᱠᱚ ᱢᱮᱱᱟᱜᱼᱟ ᱵᱟᱝ ᱚᱱᱟ ᱜᱟᱰᱟ ᱨᱮ ᱱᱤᱛᱚᱜ ᱫᱚ ᱞᱮᱵᱟᱨ ᱯᱟᱢᱯ ᱠᱚ ᱵᱟᱹᱭᱥᱟᱹᱣ ᱟᱠᱟᱫᱟ ᱚᱱᱟ ᱞᱮᱠᱟᱛᱮ ᱛᱮ ᱥᱚᱨᱠᱟᱨ ᱯᱟᱦᱴᱟ ᱠᱷᱚᱱ ᱡᱟᱦᱟᱸ ᱢᱤᱫᱴᱟᱝ ᱟᱹᱭᱫᱟᱹᱨ ᱥᱮ ᱟᱠᱚ ᱯᱟᱦᱴᱟ ᱠᱷᱚᱱ ᱡᱟᱦᱟᱸ ᱥᱚᱦᱚᱫ ᱥᱚᱦᱚᱫᱮᱫ ᱠᱚᱣᱟ ᱠᱚ
ᱦᱮᱸ ᱢᱟᱱᱢᱤ ᱥᱮ ᱡᱟᱦᱟᱸᱭ ᱤᱭᱟᱹ ᱠᱚ ᱪᱟᱹᱥᱤ ᱠᱚ ᱚᱱᱟ ᱫᱚ ᱟᱹᱰᱤ ᱟᱹᱰᱤ ᱱᱟᱯᱟᱭ ᱞᱟᱹᱜᱤᱫ
ᱦᱳᱭ ᱟᱫᱚ ᱜᱚᱝᱠᱮ ᱟᱯᱮ ᱥᱮᱫ ᱫᱚ ᱚᱱᱠᱟᱱ ᱵᱮᱵᱚᱥᱛᱷᱟ ᱠᱚ ᱢᱮᱱᱟᱜᱼᱟ ᱥᱮ ᱵᱟᱝ?
ᱟᱪᱪᱷᱟ ᱜᱚᱝᱠᱮ ᱱᱚᱣᱟ ᱫᱚ ᱟᱹᱰᱤ ᱱᱟᱯᱟᱭ ᱠᱚ ᱠᱩᱠᱞᱤ ᱵᱮᱱ ᱠᱩᱞᱤ ᱠᱮᱫ ᱞᱤᱧᱟ ᱟᱞᱮ ᱥᱮᱫ ᱫᱚ ᱵᱮᱵᱚᱥᱛᱷᱟ ᱫᱚ ᱢᱮᱱᱟᱜᱼᱟ ᱢᱮᱱᱠᱷᱟᱱ ᱟᱞᱮ ᱢᱟ ᱟᱞᱮ ᱫᱤᱥᱚᱢ ᱥᱮᱫ ᱢᱟ ᱵᱤᱨ ᱵᱩᱨᱩ ᱫᱤᱥᱚᱢ ᱠᱟᱱᱟ ᱵᱟᱝ ᱠᱷᱟᱡ ᱧᱩ ᱫᱟᱜ ᱜᱮ ᱴᱷᱤᱠ ᱴᱷᱟᱠ ᱵᱟᱞᱮ ᱧᱟᱢᱟ ᱟᱵᱟᱨ ᱢᱟᱱᱮ ᱥᱮᱞᱳ ᱵᱟᱹᱭᱥᱟᱹᱣ ᱞᱮᱠᱷᱟᱱ ᱫᱚ ᱚᱠᱟ ᱠᱷᱚᱱᱟᱜ ᱢᱟᱱᱮ ᱮᱢᱚᱱ ᱮᱢᱚᱱ ᱡᱟᱭᱜᱟ‌ ᱨᱮ ᱢᱮᱱᱟᱜ ᱞᱮᱭᱟ ᱴᱤᱭᱩᱠᱚᱞ ᱫᱟᱜ ᱰᱷᱚᱠᱚᱡ ᱛᱮ ᱦᱟᱠᱷᱟᱡ ᱵᱟᱝ ᱩᱰᱩᱠᱚᱜ ᱜᱮᱭᱟ ᱢᱟᱱᱮ ᱯᱚᱧᱪᱟᱭᱮᱛ ᱠᱷᱚᱱᱟᱜ ᱚᱱᱠᱟ ᱠᱷᱟᱱ ᱤᱭᱟᱹ ᱠᱚ ᱟᱹᱜᱩᱣᱟᱞᱮ ᱜᱮᱭᱟ ᱧᱩ ᱫᱟᱜ ᱠᱚ ᱢᱟᱱᱮ ᱥᱤᱛᱩᱝ ᱫᱤᱱ ᱨᱚᱦᱚᱭ ᱨᱮᱱᱟᱜ ᱢᱟ ᱠᱷᱟᱹᱲ ᱠᱚ ᱛᱟᱦᱮᱸ ᱟᱠᱟᱫ
ᱟᱪᱪᱷᱟ ᱜᱚᱝᱠᱮ ᱛᱟᱦᱚᱞᱮ ᱟᱹᱰᱤ ᱟᱱᱟᱴ ᱮᱴᱠᱮᱴᱚᱬᱮ ᱛᱟᱞᱟ ᱛᱮᱜᱮ ᱡᱤᱭᱚᱱ ᱠᱷᱟᱸᱰᱟᱣ ᱦᱩᱭᱩᱜ ᱠᱟᱱᱟ
ᱦᱮᱸ ᱟᱞᱮᱭᱟᱜ ᱫᱚ ᱟᱹᱰᱤ ᱟᱱᱟᱴ ᱮᱴᱠᱮᱴᱚᱬᱮ ᱛᱟᱞᱟ ᱛᱮᱜᱮ ᱡᱤᱭᱚᱱ ᱫᱚ ᱠᱷᱟᱸᱰᱟᱣ ᱦᱩᱭᱩᱜ ᱠᱟᱱᱟ
ᱟᱫᱚ ᱜᱚᱝᱠᱮ ᱤᱱᱟᱹ ᱪᱷᱟᱲᱟ ᱟᱫᱚ ᱦᱩᱲᱩ ᱠᱚ ᱪᱷᱟᱲᱟ ᱟᱨ ᱡᱟᱦᱟᱱᱟᱜ ᱥᱚᱵᱡᱤ ᱠᱚᱼᱼ ᱟᱨᱦᱚᱸ ᱮᱢ ᱮᱢᱟᱱ ᱛᱮᱱᱟᱜ ᱠᱚ ᱚᱱᱟ ᱠᱚ ᱪᱟᱥ ᱵᱟᱲᱟ ᱦᱩᱭᱩᱜ ᱜᱮᱭᱟ ᱥᱮ ᱵᱟᱝ?
ᱦᱮᱸ ᱥᱚᱵᱡᱤ ᱠᱚᱫᱚ ᱨᱚᱦᱚᱭ ᱵᱟᱲᱟ ᱦᱩᱭᱩᱜ ᱜᱮᱭᱟ ᱦ ᱠᱷᱟᱡ ᱢᱟᱱᱮᱼᱼ ᱚᱠᱚᱭᱟᱜ ᱩᱛᱩ ᱡᱚᱢ ᱞᱮᱠᱟ ᱠᱷᱟᱱ ᱚᱲᱟᱜ ᱨᱮ ᱡᱟᱦᱟᱸ ᱠᱚ ᱪᱟᱞᱟᱜᱼᱟ᱾ ᱚᱱᱠᱟᱱᱟᱜ ᱜᱮ ᱨᱚᱦᱚᱭ ᱵᱟᱲᱟ ᱦᱩᱭᱩᱜ ᱜᱮᱭᱟ ᱡᱮ ᱦᱟᱱᱮ ᱟᱠᱷᱨᱤᱧ ᱞᱟᱹᱜᱤᱫ ᱚᱱᱠᱟ ᱫᱚ ᱵᱟᱝ,
ᱚ ᱟᱪᱪᱷᱟ ᱟᱪᱪᱷᱟ
ᱷᱳᱴᱳ ᱜᱷᱟᱴ ᱵᱟᱟᱱᱡ ᱦᱟᱴ ᱠᱚᱨᱮ ᱫᱚᱞᱮ ᱟᱠᱷᱨᱤᱧ ᱜᱮᱭᱟ᱾ ᱡᱟᱦᱟᱸ ᱟᱞᱮ ᱟᱛᱳ ᱴᱚᱞᱟ ᱠᱚᱨᱮ ᱥᱮ ᱡᱟᱦᱟᱸ ᱢᱤᱫᱴᱟᱝ ᱢᱳᱲ ᱠᱚᱨᱮ ᱦᱩᱭᱩᱜᱼᱟ ᱦᱟᱴ ᱠᱚ ᱱᱚᱣᱟ ᱠᱚᱨᱮ ᱫᱚᱞᱮᱼᱼ ᱟᱠᱷᱨᱤᱧ ᱜᱮᱭᱟ ᱢᱮᱱ ᱠᱷᱟᱱ ᱜᱳᱰᱟᱣᱩᱱ ᱨᱮᱫᱚ ᱵᱟᱝ,
ᱡᱟᱛᱮ ᱥᱚᱝᱥᱟᱨ ᱪᱟᱞᱟᱜ ᱢᱟ ᱢᱤᱫᱴᱟᱝ ᱮᱼᱼ ᱮ ᱵᱟᱨ ᱴᱟᱠᱟ ᱯᱩᱭᱥᱟᱹ ᱦᱤᱡᱩᱜ ᱢᱟ ᱚᱲᱟᱜ ᱨᱮᱼᱼ ᱱᱚᱜᱼᱚᱭ ᱱᱚᱝᱠᱟ ᱢᱤᱫᱴᱟᱝ ᱥᱮᱪᱮᱫ᱾ ᱟᱪᱪᱷᱟ ᱚᱱᱟ ᱢᱟ ᱟᱹᱰᱤ ᱱᱟᱯᱟᱭ ᱠᱟᱛᱷᱟ ᱟᱫᱚ ᱜᱚᱝᱠᱮ ᱪᱮᱫ ᱠᱚ ᱥᱚᱵᱡᱤᱼᱼ ᱠᱚᱯᱮ ᱪᱟᱥ ᱵᱟᱲᱟᱭ ᱜᱮᱭᱟ,
ᱦᱮᱸ ᱥᱚᱵᱽᱡᱤ ᱫᱚ ᱱᱤᱛᱚᱜ ᱫᱚ ᱟᱹᱞᱤᱧ ᱵᱚᱨᱛᱚᱢᱟᱱ ᱢᱚᱬᱮ ᱛᱩᱨᱩᱭ ᱫᱤᱱ ᱞᱟᱦᱟ ᱜᱮᱞᱤᱧ ᱦᱮᱡ ᱟᱠᱟᱱᱟ᱾ ᱱᱤᱛᱚᱜ ᱫᱚ ᱢᱮᱱᱟᱜᱼᱟ ᱠᱚᱨᱚᱞᱟ ᱡᱷᱤᱸᱜᱟᱹ ᱟᱨ ᱯᱚᱴᱚᱞ ᱱᱚᱣᱟ ᱠᱚᱜᱮ ᱠᱷᱷᱟᱡ ᱵᱟᱲᱜᱮ ᱨᱮᱫᱚ ᱚᱞᱤᱧ ᱠᱚᱭ ᱦᱚᱴᱚ ᱟᱫᱟ,
ᱟᱪᱪᱷᱟ᱾
ᱦᱮᱸ
ᱛᱟᱦᱚᱞᱮ ᱜᱚᱝᱠᱮ ᱟᱹᱰᱤ ᱱᱟᱯᱟᱭ ᱠᱟᱛᱷᱟ ᱱᱚᱣᱟ ᱫᱚ᱾ ᱱᱤᱡᱮ ᱛᱮ ᱪᱟᱥ ᱠᱟᱛᱮᱜ ᱡᱚᱢ ᱢᱤᱫᱴᱟᱝ ᱱᱚᱣᱟ ᱫᱚ ᱾ ᱦᱚᱲᱢᱚ ᱯᱚᱠᱠᱷᱮ ᱦᱚᱸ ᱟᱹᱰᱤ ᱱᱟᱯᱟᱭ ᱜᱮᱭᱟ ᱦᱮᱸᱥᱮ ᱡᱮ ᱵᱟᱡᱟᱨ ᱨᱮ ᱾ ᱫᱚ ᱵᱟᱵᱚᱱ ᱧᱮᱧᱮᱞ ᱠᱟᱱᱟ ᱚᱠᱟ ᱞᱮᱠᱟ ᱨᱟᱱ ᱢᱩᱨᱜᱟᱹᱱ ᱮᱢ ᱠᱟᱛᱮᱫ ᱠᱚ ᱦᱟᱨᱟ ᱦᱚᱪᱚᱭᱮᱫᱟ ᱾
ᱦᱮᱸ᱾
ᱟᱫᱚ ᱜᱚᱝᱠᱮ ᱚᱱᱟ ᱠᱚ ᱡᱟᱦᱟᱸ ᱴᱮᱠᱟᱣ ᱫᱟᱨᱟᱢ ᱞᱟᱹᱜᱤᱫ ᱚᱠᱟ ᱞᱮᱠᱟ ᱨᱟᱱ ᱠᱚ ᱾ ᱯᱮ ᱵᱮᱵᱚᱦᱟᱨ ᱜᱮᱭᱟ ᱾
ᱟᱪᱷᱟ ᱱᱚᱣᱟ ᱴᱮᱠᱟᱣ ᱫᱟᱨᱟᱢ ᱞᱟᱹᱜᱤᱫ ᱫᱚ ᱦᱟᱸᱜ ᱠᱷᱟᱱ ᱟᱞᱮ ᱢᱟ ᱵᱤᱨ ᱵᱩᱨᱩ ᱨᱮᱞᱮ ᱛᱟᱸᱦᱮᱱᱟ ᱾ ᱟᱫᱚ ᱦᱟᱸᱜ ᱠᱷᱟᱡ ᱟᱞᱮᱨᱮᱱ ᱢᱟ ᱜᱟᱹᱭ ᱰᱟᱝᱨᱟ ᱠᱚ ᱫᱚ ᱢᱮᱱᱟᱜ ᱠᱚᱜᱮᱭᱟ ᱟᱫᱚ ᱦᱟᱸᱜ ᱠᱷᱟᱡ ᱾ ᱚᱱᱟ ᱜᱟᱹᱭ ᱰᱟᱝᱨᱟ ᱨᱮᱱᱟᱜ ᱡᱟᱦᱟᱸ ᱥᱟᱨ ᱦᱩᱭᱩᱜᱼᱟ ᱦᱮᱸᱥᱮ ᱚᱱᱟ ᱜᱩᱨᱤᱡ ᱠᱚ ᱚᱱᱟ ᱠᱚᱛᱮ ᱜᱮ ᱦᱟᱜ ᱾ ᱥᱚᱵᱽᱡᱤ ᱫᱚ ᱞᱮ ᱨᱚᱦᱚᱭ ᱜᱮᱭᱟ᱾ᱵᱟᱹᱲᱛᱤ ᱥᱟᱨ ᱠᱚᱛ ᱞᱮ ᱠᱷᱟᱡ ᱵᱟᱞᱮ ᱮᱢᱟᱜ ᱜᱮᱭᱟ ᱾ ᱚᱱᱟ ᱵᱤᱞᱟᱹᱛᱤ ᱠᱚ ᱡᱚᱠᱷᱚᱱ ᱞᱮ ᱨᱚᱦᱚᱭᱟ ᱥᱮ ᱰᱷᱮᱸᱲᱚᱥ ᱠᱚ ᱯᱚᱴᱚᱞ ᱠᱚ ᱾ ᱱᱚᱣᱟ ᱠᱚᱫᱚ ᱦᱠᱷᱟᱡ ᱢᱟᱱᱮ ᱚᱱᱟ ᱥᱟᱶᱞ ᱛᱮᱜᱮᱼᱼ ᱡᱩᱫᱤ ᱛᱤᱡᱩ ᱯᱤᱡᱩ ᱠᱚ ᱞᱟᱜᱟᱜᱼᱟ ᱮᱸᱰᱮ ᱠᱷᱟᱱ ᱠᱷᱟᱱᱡ ᱞᱮ ᱮᱢᱟᱜ ᱢᱮᱭᱟ ᱥᱯᱨᱮ ᱢᱤᱫᱴᱟᱝ ᱵᱟᱨᱭᱟ᱾ ᱚᱱᱟ ᱵᱤᱥᱤ ᱡᱟᱹᱥᱛᱤ ᱫᱚᱚᱜ ᱵᱟᱝᱼᱟ,
ᱟᱪᱪᱷᱟ ᱾
ᱦᱚ ᱱᱚᱝᱠᱟ ᱾
ᱟᱞᱮ ᱥᱮᱫ ᱦᱚᱸ ᱜᱚᱝᱠᱮ ᱪᱟᱥ ᱵᱟᱲᱟ ᱫᱚ ᱱᱚᱜ ᱱᱚᱝᱠᱟ ᱟᱞᱮ ᱾ ᱚᱲᱟᱜ ᱨᱮᱱᱟᱜ ᱠᱷᱮᱛ ᱠᱚᱜᱮ ᱪᱟᱥ ᱵᱟᱲᱟ ᱦᱩᱭᱩᱜ ᱜᱮᱭᱟ ᱥᱚᱵᱽᱡᱤ ᱠᱚᱫᱚ ᱟᱫᱚ ᱾ ᱱᱤᱛ ᱦᱟᱹᱵᱤᱡ ᱫᱚ ᱱᱚᱜ ᱚᱭ ᱫᱟᱜ ᱡᱟᱹᱯᱩᱫ ᱫᱤᱱ ᱨᱮ ᱾ ᱢᱟᱹᱲᱤᱡ ᱠᱚ ᱪᱟᱥ ᱞᱮᱫᱼᱟ ᱦᱳᱹᱭ ᱥᱮ ᱪᱮᱫ ᱟᱫᱚ ᱾ ᱨᱚᱯᱚᱲ ᱵᱟᱲᱟ ᱵᱟᱝ ᱦᱩᱭ ᱠᱟᱱᱟ ᱚᱲᱟᱜ ᱦᱚᱲ ᱥᱟᱛᱮᱜ ᱦᱚᱸ ᱟᱹᱞᱤᱧ ᱦᱚᱸ ᱠᱤᱪᱷᱩ ᱜᱟᱱ ᱦᱚᱞᱟ ᱢᱟ ᱫᱷᱮᱨ ᱵᱟᱭ ᱠᱟᱹᱴᱤᱡ ᱟᱛᱳ ᱪᱷᱟᱰᱟ ᱥᱮᱫ ᱨᱤᱧ ᱦᱮᱡ ᱟᱠᱟᱱᱟ ᱾
ᱦᱮᱸ᱾
ᱟᱫᱚ ᱚᱠᱟ ᱞᱮᱠᱟ ᱦᱟᱜ ᱠᱷᱟᱡ ᱢᱮᱱᱟᱜᱼᱟ ᱱᱚᱜ ᱚᱭ ᱫᱟᱜ ᱡᱟᱹᱯᱩᱫ ᱫᱤᱱ ᱦᱚᱸ ᱾ ᱚᱲᱟᱜ ᱥᱮᱱ ᱦᱚᱸ ᱵᱟᱝᱞᱤᱧ ᱪᱟᱞᱟᱣ ᱫᱟᱲᱮᱭᱟᱜ ᱠᱟᱱᱟ ᱾
ᱟᱪᱪᱷᱟ ᱛᱟᱦᱚᱞᱮ ᱜᱚᱝᱠᱮ ᱢᱟᱨᱤᱡ ᱠᱚ ᱫᱚ ᱦᱟᱸᱜ ᱠᱷᱟᱡ ᱛᱤᱱ ᱨᱚᱠᱚ ᱢᱟᱜ ᱟᱯᱮ ᱥᱮᱫ ᱫᱚ ᱢᱮᱱᱟᱜᱼᱟ ᱟᱞᱮ ᱥᱮᱫ ᱫᱚ ᱠᱷᱟᱡ ᱵᱟᱨ ᱯᱮ ᱨᱚᱠᱚ ᱢᱟᱜ ᱢᱟᱹᱨᱤᱪ ᱢᱮᱱᱟᱜᱼᱟ ᱾ ᱟᱯᱮ ᱫᱤᱥᱚᱢ ᱥᱮᱫ ᱫᱚ ᱛᱤᱱ ᱨᱚᱠᱚ ᱢᱟᱜ ᱯᱮ ᱨᱚᱦᱚᱭ ᱠᱮᱭᱟ ᱾
ᱟᱞᱮ ᱥᱮᱱ ᱦᱚᱸ ᱚᱱᱠᱟ ᱜᱮ ᱵᱟᱨ ᱨᱚᱠᱚᱢ ᱢᱟᱹᱲᱤᱡ ᱨᱚᱦᱚᱭ ᱦᱩᱭᱳ ᱟᱠᱟᱱᱟ ᱱᱤᱛ ᱦᱟᱹᱵᱤᱡ ᱫᱚ ᱾ ᱡᱟᱦᱟᱸ ᱫᱚ ᱵᱟᱡᱟᱨ ᱨᱮ ᱟᱹᱰᱤ ᱵᱟᱹᱲᱛᱤ ᱠᱟᱭᱛᱮ ᱡᱟᱦᱟᱸ ᱦᱮᱸ ᱾ ᱚᱱᱟ ᱨᱮᱱᱟᱜ ᱡᱟᱦᱟᱸ ᱨᱮᱸᱜᱮᱡ ᱢᱮᱱᱟᱜᱼᱟ ᱦᱳᱹᱭ ᱥᱮ ᱪᱮᱫ ᱾
ᱦᱮᱸ᱾
ᱚᱱᱟ ᱫᱚ ᱡᱟᱦᱟᱸ ᱟᱵᱚ ᱦᱮᱸ ᱩᱛᱩ ᱠᱚᱨᱮ ᱵᱚᱱ ᱢᱮᱥᱟᱭᱟ᱾ ᱚᱱᱮ ᱫᱚᱢᱮ ᱡᱷᱟᱡᱷᱟᱞ ᱜᱮ ᱫᱚᱜ ᱚᱱᱟ ᱢᱟᱹᱲᱤᱡ ᱦᱟᱠᱷᱚᱡ ᱧᱩᱛᱩᱢ ᱫᱚ ᱩᱱᱟᱹᱜ ᱵᱟᱹᱞᱤᱧ ᱞᱟᱹᱭ ᱫᱟᱲᱮᱭᱟᱜ ᱠᱟᱱᱟ ᱟᱨ ᱢᱤᱫᱴᱟᱝ ᱡᱟᱦᱟᱸ ᱠᱮᱯ ᱾ ᱥᱤᱠᱟᱢ ᱢᱮᱱ ᱛᱮ ᱵᱚᱱ ᱩᱨᱩᱢᱟ ᱾
ᱦᱮᱸ᱾
ᱚᱱᱟ ᱚᱱᱟ ᱢᱟᱹᱨᱤᱡ ᱜᱮ ᱪᱟᱥ ᱵᱟᱲᱟ ᱫᱚ ᱦᱳᱹᱭ ᱟᱠᱟᱱᱟ ᱱᱤᱛ ᱦᱟᱹᱵᱤᱡ ᱫᱚ ᱾
ᱦᱳᱹᱭ ᱚᱱᱮ ᱡᱟᱦᱟᱸ ᱠᱤᱥ ᱤᱭᱟᱹ ᱚᱱᱮ ᱵᱮᱱ ᱞᱟᱹᱭ ᱠᱮᱫᱟ ᱢᱩᱪᱟᱹᱫ ᱨᱮ ᱚᱱᱟ ᱦᱳᱹᱭ ᱾ ᱦᱳᱹᱭ ᱢᱟᱨᱟᱝ ᱢᱟᱹᱨᱤᱪ ᱫᱚ ᱚᱱᱟ ᱫᱚ ᱦᱟᱜ ᱠᱷᱟᱡ ᱡᱷᱟᱞ ᱫᱚ ᱵᱟᱝ ᱡᱷᱟᱞᱟᱼᱟ ᱵᱟᱠᱷᱟᱡ ᱧᱮᱞ ᱦᱩᱭ ᱠᱟᱱᱟ ᱚᱱᱮ ᱾ ᱡᱟᱦᱟᱸ ᱴᱷᱮᱞᱟ ᱜᱟᱹᱲᱤ ᱠᱚᱨᱮ ᱡᱟᱦᱟ ᱱᱟᱜ ᱚᱱᱮ ᱤᱭᱟᱹ ᱠᱚᱠᱚ ᱵᱮᱱᱟᱣ ᱯᱟᱥᱛᱟᱷ ᱛᱷᱮᱠᱮ ᱪᱟᱣᱢᱤᱱ ᱛᱷᱮᱠᱮ ᱮᱠᱨᱳᱢ ᱾ ᱛᱷᱮᱠᱮ ᱚᱱᱱᱟ ᱠᱟᱹᱢᱤ ᱠᱚᱨᱮ ᱠᱷᱟᱡ ᱡᱟᱹᱥᱛᱤ ᱠᱚ ᱮᱢᱟᱜ ᱜᱮᱭᱟ ᱚᱱᱟ ᱫᱚ ᱢᱤᱫᱴᱟᱝ ᱥᱳ ᱧᱮᱞ ᱞᱟᱹᱜᱤᱫ ᱛᱮ ᱾
ᱦᱮᱸ ᱢᱤᱫᱴᱟᱝ ᱨᱮᱥᱴᱩᱨᱮᱱᱴ ᱠᱚᱨᱮ ᱦᱚᱸ ᱟᱵᱚ ᱵᱚᱱ ᱧᱮᱞ ᱟᱠᱟᱫᱟ ᱫᱷᱟᱵᱟ ᱠᱚᱨᱮ ᱦᱚᱸ ᱾ ᱚᱱᱮ ᱚᱝᱠᱟ ᱡᱟᱦᱟᱸᱞᱮᱠᱟ ᱚᱱᱮ ᱡᱟᱦᱟᱸ ᱡᱚᱢᱟᱜ ᱠᱚ ᱵᱤᱱ ᱞᱟᱹᱭ ᱠᱮᱫᱟ ᱾ ᱯᱷᱟᱥᱴ ᱯᱷᱩᱰ ᱚᱱᱟ ᱠᱚ ᱫᱚ ᱾ ᱚᱱᱟ ᱨᱮ ᱡᱟᱹᱥᱛᱤ ᱠᱟᱭ ᱛᱮᱠᱚ ᱮᱢᱟ ᱚᱱᱟ ᱫᱚ ᱾ ᱢᱤᱫᱴᱟᱝ ᱥᱚ ᱥᱚᱸᱫᱷᱟᱨ ᱢᱤᱫᱴᱟᱝ ᱡᱷᱟᱡᱟᱞ ᱫᱚ ᱵᱟᱝ ᱡᱷᱟᱡᱟᱞᱟ ᱜᱚᱢᱠᱮ ᱚᱱᱟ ᱾ ᱟᱫᱚ ᱢᱤᱫᱴᱟᱝ ᱦᱮᱸ ᱧᱮᱞ ᱡᱚᱝ ᱛᱮ ᱱᱟᱯᱟᱭ ᱧᱮᱞᱚᱜ ᱢᱟ ᱦᱚᱜᱼᱚᱭ ᱱᱚᱝᱠᱟ ᱾
ᱦᱮᱸ ᱟᱫᱚ ᱜᱚᱢᱠᱮ ᱟᱹᱞᱤᱧ ᱫᱚᱞᱤᱧ ᱢᱮᱱᱟ ᱧᱮᱞ ᱡᱚᱝ ᱠᱷᱚᱱᱟᱜ ᱢᱟ ᱢᱚᱪᱟ ᱨᱮ ᱡᱟᱦᱟᱸ ᱥᱮᱹᱵᱮᱹᱞ ᱦᱤᱡᱩᱜᱼᱟ ᱚᱱᱟᱜᱮ ᱡᱚᱛᱷᱟᱛᱟ ᱧᱮᱞ ᱡᱚᱝ ᱛᱮᱢᱟ ᱢᱟᱱᱮ ᱟᱹᱰᱤ ᱟᱭᱢᱟ ᱠᱤᱪᱷᱩ ᱜᱮ ᱧᱮᱞ ᱡᱚᱝ ᱛᱮ ᱟᱹᱰᱤ ᱨᱚᱠᱚᱢ ᱢᱟᱱᱮ ᱪᱚᱨᱚᱠ ᱜᱮ ᱧᱮᱞᱚᱜᱼᱟ ᱢᱮᱱᱠᱷᱟᱱ ᱢᱚᱪᱟ ᱥᱤᱸᱵᱤᱞ ᱫᱚ ᱜᱚᱝᱠᱮ ᱟᱹᱵᱤᱱ ᱚᱠᱟᱴᱟᱜ ᱵᱤᱱ ᱵᱩᱡᱷᱟᱹᱣᱟ ᱢᱟᱱᱮ ᱢᱚᱥᱞᱟ ᱮᱢ ᱟᱛᱮᱜ ᱥᱮ ᱤᱭᱟᱹ ᱡᱟᱦᱟᱸ ᱟᱵᱚ ᱵᱩᱞᱩᱝ ᱵᱚᱱ ᱟᱫᱟ ᱵᱚᱱ ᱵᱩᱡᱷᱟᱹᱣᱟ ᱚᱱᱟ ᱥᱤᱵᱤᱞ ᱵᱤᱱ ᱵᱩᱡᱷᱟᱹᱣᱟ ᱠᱷᱟᱱᱡ
ᱟᱪᱪᱷᱟ ᱚᱱᱟᱢᱟ ᱟᱹᱰᱤ ᱱᱟᱯᱟᱭ ᱢᱤᱫᱴᱮᱱ ᱠᱩᱠᱞᱤ ᱵᱤᱱ ᱫᱚᱦᱚ ᱠᱮᱫᱼᱟ ᱟᱹᱞᱤᱧ ᱛᱟᱞᱟ ᱨᱮ ᱟᱫᱚ ᱜᱚᱝᱠᱮ ᱱᱚᱝᱠᱟᱱ ᱠᱟᱛᱷᱟ ᱨᱮᱫᱚ ᱟᱞᱤᱧ ᱢᱤᱫᱴᱟᱝ ᱜᱮᱞᱤᱧ ᱨᱚᱲᱟ ᱡᱮ ᱟᱵᱚ ᱵᱚᱱ ᱧᱮᱞ ᱠᱟᱫᱟ ᱡᱮ ᱥᱟᱱᱟᱢᱟᱜ ᱢᱚᱥᱞᱟ ᱮᱢ ᱠᱟᱛᱮᱜ ᱨᱮᱦᱚᱸ ᱟᱵᱚᱣᱟᱜ ᱡᱤᱨᱮᱫ ᱫᱷᱩᱱᱤᱭᱟᱹ ᱥᱟᱥᱟᱝ ᱥᱟᱥᱟᱝ ᱢᱟᱹᱨᱤᱪ ᱮᱢᱟᱱ ᱛᱮᱱᱟᱜ ᱟᱨᱦᱚᱸ ᱢᱚᱥᱞᱟ ᱢᱮᱱᱟᱜ ᱛᱟᱵᱚᱱᱟ ᱾ ᱡᱚᱠᱷᱚᱱ ᱟᱵᱚᱱ ᱵᱩᱞᱩᱝ ᱵᱟᱵᱚᱱ ᱮᱢᱟ ᱩᱱ ᱚᱠᱛᱚ ᱾ ᱚᱱᱟ ᱡᱤᱱᱤᱥ ᱨᱮᱱᱟᱜ ᱠᱳᱱᱳ ᱮ ᱾ ᱚᱱᱟ ᱨᱮᱱᱟᱜ ᱠᱳᱱᱳ ᱵᱷᱮᱞᱩ ᱜᱮ ᱵᱟᱹᱱᱩᱜᱼᱟ ᱞᱟᱹᱭ ᱞᱮᱠᱷᱟᱱ ᱡᱮ ᱢᱤᱫᱴᱟᱝ ᱾ ᱜᱚᱱᱚᱝ ᱜᱮ ᱵᱟᱝ ᱛᱟᱦᱮᱱ ᱠᱟᱱᱟ ᱚᱱᱟ ᱨᱮᱱᱟᱜ ᱵᱩᱞᱩᱝ ᱮᱢ ᱩᱛᱟᱹᱨ ᱠᱷᱟᱱ ᱜᱮ ᱟᱵᱚ ᱚᱱᱟ ᱢᱤᱫᱴᱟᱝ ᱡᱤᱱᱤᱥ ᱨᱮᱱᱟᱜ ᱢᱤᱫᱴᱟᱝ ᱡᱚᱢ ᱠᱟᱛᱮᱜ ᱦᱚᱸ ᱢᱚᱱᱮᱨᱮ ᱛᱤᱯᱛᱤ ᱵᱩᱡᱩᱜ ᱡᱮ ᱱᱚᱣᱟᱧ ᱡᱚᱢ ᱠᱮᱫᱟ ᱥᱮ ᱪᱮᱫ ᱱᱚᱣᱟ ᱡᱤᱱᱤᱥ ᱵᱩᱞᱩᱝ ᱨᱮᱱᱟᱜ ᱚᱱᱟ ᱚᱱᱠᱟᱱ ᱜᱩᱱ ᱢᱮᱱᱟᱜᱼᱟ
ᱟᱪᱪᱷᱟ ᱜᱚᱝᱠᱮ ᱟᱹᱰᱤ ᱟᱹᱰᱤ ᱟᱭᱢᱟ ᱤᱭᱟᱹ ᱥᱟᱨᱦᱟᱣ ᱟᱹᱰᱤ ᱫᱟᱢᱟᱱ ᱠᱟᱛᱷᱟ ᱵᱤᱱ ᱞᱟᱹᱭ ᱠᱮᱫᱼᱟ᱾ ᱞᱟᱹᱭ ᱫᱟᱞᱤᱧ ᱡᱮ ᱱᱚᱜᱼᱚᱭ ᱡᱮ ᱟᱵᱚᱨᱮᱱ ᱦᱟᱯᱲᱟᱢ ᱠᱚ ᱥᱮᱫᱟᱭ ᱠᱷᱚᱱᱟᱜ ᱡᱮ ᱢᱟᱱᱮ ᱵᱤᱜᱟᱹ ᱢᱚᱥᱞᱟ ᱛᱮᱠᱚ ᱡᱚᱢ ᱟᱹᱜᱩ ᱠᱟᱫᱟ᱾ ᱡᱮᱢᱚᱱ ᱥᱨᱮᱯ ᱵᱩᱞᱩᱝ ᱜᱮᱠᱚ ᱮᱢ ᱠᱟᱣᱫᱟ ᱡᱟᱦᱟᱱᱟᱜ ᱞᱟᱜ ᱨᱟᱯᱟᱜ ᱠᱟᱛᱮᱫ ᱢᱟᱱᱮ ᱩᱱ ᱚᱠᱛᱚ ᱨᱮᱱᱟᱜ ᱟᱠᱚᱣᱟᱜ ᱦᱚᱲᱢᱚ ᱨᱮᱱᱟᱜ ᱫᱟᱲᱮ ᱟᱨ ᱱᱤᱛᱚᱜ ᱟᱵᱚᱣᱟᱜ ᱦᱚᱲᱢᱚ ᱨᱮᱱᱟᱜ ᱫᱟᱲᱮ ᱫᱚ ᱟᱹᱰᱤ ᱢᱟᱱᱮ ᱟᱠᱟᱥ ᱯᱟᱛᱟᱞ ᱯᱟᱨᱛᱷᱚᱠᱠᱚ ᱢᱮᱱᱟᱜᱼᱟ ᱠᱟᱨᱚᱱ ᱫᱩᱧ ᱢᱮᱱᱟ ᱡᱮ ᱱᱤᱛᱟᱹᱜ ᱟᱜ ᱡᱟᱦᱟᱸ ᱡᱩᱜᱽ ᱨᱮ
ᱦᱳᱭ
ᱦᱮᱸ ᱡᱟᱦᱟᱸ ᱢᱚᱥᱞᱟ ᱠᱚᱵᱚᱱ ᱡᱚᱢᱮᱜᱼᱟ ᱱᱚᱣᱟ ᱠᱚᱫᱚ ᱥᱮ ᱟᱹᱰᱤ ᱜᱮ ᱟᱵᱚᱣᱟᱜ ᱦᱚᱲᱢᱚ ᱨᱮ ᱵᱟᱹᱲᱤᱡ ᱤᱭᱟᱹ ᱨᱳᱜᱽ ᱠᱚᱭ ᱤᱭᱟᱹᱭᱮᱫᱼᱟ ᱧᱮᱞᱚᱜ ᱠᱟᱱᱟ ᱱᱤᱛᱚᱜ ᱵᱚᱨᱛᱚᱢᱟᱱ ᱨᱮ
ᱦᱳᱭ ᱜᱚᱢᱠᱮ ᱱᱚᱣᱟ ᱢᱟ ᱟᱹᱰᱤ ᱢᱤᱫᱴᱟᱝ ᱵᱷᱟᱜᱮ ᱠᱟᱛᱷᱟ ᱵᱤᱱ ᱨᱟᱠᱟᱵ ᱟᱠᱟᱫᱟ᱾ ᱠᱤᱱᱛᱩ ᱟᱵᱚ ᱵᱚᱱ ᱧᱮᱞ ᱠᱟᱫᱟ ᱡᱮ ᱥᱮᱫᱟᱭ ᱠᱷᱚᱱᱟᱜ ᱡᱟᱦᱟᱸ ᱞᱮᱠᱟ ᱥᱮᱸᱫᱽᱨᱟ ᱡᱤᱞ ᱨᱮᱦᱚᱸ ᱡᱟᱦᱟᱸ ᱞᱮᱠᱟ ᱟᱵᱚ ᱩᱛᱩ ᱠᱟᱛᱮᱫ ᱨᱮᱦᱚᱸ ᱵᱩᱞᱩᱝ ᱪᱷᱟᱰᱟ ᱟᱵᱚ ᱪᱮᱫ ᱦᱚᱸ ᱵᱟᱱᱩᱜ ᱡᱚᱢ ᱛᱟᱦᱮᱫ ᱩᱱ ᱚᱠᱛᱚ ᱫᱚ ᱟᱫᱚ ᱱᱮᱥ ᱜᱮᱵᱚᱱ ᱧᱮᱞ ᱱᱟᱱᱟ ᱦᱩᱱᱟᱹᱨ ᱢᱚᱥᱞᱟ ᱯᱟᱹᱛᱤ ᱩᱰᱩᱠ ᱠᱟᱱ ᱛᱟᱵᱚᱱᱟ ᱟᱫᱚ ᱜᱚᱝᱠᱮ ᱱᱚᱣᱟ ᱵᱟᱨᱮᱛᱮ ᱛᱮ ᱟᱵᱤᱱ ᱪᱮᱫ ᱵᱤᱱ ᱞᱟᱹᱭ ᱞᱟᱹᱜᱤᱫᱚᱜ ᱠᱟᱱᱟ ᱡᱮ ᱚᱠᱟᱴᱟᱜ ᱵᱷᱟᱞᱮᱭᱟ
ᱟᱪᱪᱷᱟ ᱜᱚᱝᱠᱮ ᱦᱮᱸ ᱱᱚᱣᱟ ᱫᱚ ᱵᱷᱟᱞᱮ ᱫᱚ ᱟᱹᱞᱤᱧ ᱫᱚ ᱞᱤᱧ ᱢᱮᱱᱟ ᱥᱮᱫᱟᱭ ᱚᱠᱟ ᱞᱮᱠᱟ ᱵᱚᱱ ᱡᱚᱢ ᱟᱠᱟᱫᱟ ᱚᱱᱠᱟ ᱢᱟ ᱱᱮᱛᱟᱨ ᱢᱟ ᱢᱟᱱᱮ ᱡᱚᱢ ᱫᱚ ᱢᱟᱱᱮ ᱚᱯᱚᱥᱚᱴᱚ ᱵᱚᱱ ᱵᱩᱡᱷᱟᱹᱣ ᱮᱫᱟ ᱥᱮ ᱡᱟᱦᱟᱱᱟᱜ ᱩᱛᱩ ᱠᱚᱨᱮᱜ ᱜᱮ ᱦᱟᱸᱜ ᱠᱷᱟᱡ ᱥᱩᱱᱩᱢ ᱛᱟᱯᱚᱨᱮ ᱡᱤᱨᱟᱹ ᱫᱷᱩᱱᱤᱭᱟᱹ ᱵᱚᱦᱩᱛ ᱨᱚᱠᱚᱢ ᱢᱚᱥᱞᱟ ᱚᱸᱰᱚᱝ ᱠᱟᱱᱟ᱾ ᱚᱱᱟ ᱠᱚᱜᱮ ᱵᱚᱱ ᱡᱚᱢ ᱮᱫᱟ ᱥᱮ ᱨᱤᱪ ᱡᱤᱱᱤᱥ ᱜᱮᱵᱚᱱ ᱡᱚᱢᱮᱫᱼᱟ ᱢᱮᱱᱠᱷᱟᱱ ᱱᱚᱣᱟ ᱛᱮᱫ ᱫᱚ ᱟᱵᱚᱣᱟᱜ ᱦᱚᱲᱢᱚ ᱟᱹᱰᱤ ᱜᱮ ᱢᱟᱱᱮ ᱤᱯᱷᱮᱠᱴ ᱮ ᱟᱹᱜᱩᱭᱮᱫᱼᱟ ᱢᱮᱱᱠᱷᱟᱱ ᱱᱚᱣᱟ ᱠᱚᱫᱚ ᱡᱩᱫᱤ ᱦᱟᱹᱯᱤᱫ ᱟᱵᱚᱱ ᱱᱚᱣᱟ ᱠᱚ ᱡᱩᱫᱤ ᱡᱚᱢ ᱵᱚᱱ ᱵᱚᱱᱫᱚᱭᱟ ᱮᱸᱰᱮᱠᱷᱟᱱ ᱟᱵᱚᱣᱟᱜ ᱦᱚᱲᱢᱚ ᱨᱮᱱᱟᱜ ᱫᱟᱲᱮ ᱠᱚᱫᱚ ᱟᱹᱰᱤ ᱢᱟᱱᱮ ᱛᱟᱦᱮᱱᱟ, ᱢᱟᱱᱮ ᱱᱮᱛᱟᱨᱟᱜ ᱡᱩᱜᱽᱨᱮ ᱧᱮᱞᱚᱜ ᱠᱟᱱᱟ ᱩᱱᱟᱹᱜ ᱩᱱᱟᱹᱜ ᱵᱷᱟᱞᱮ ᱵᱷᱟᱞᱮ ᱩᱱᱟᱹᱜ ᱥᱤᱵᱤᱞ ᱥᱤᱵᱤᱞ ᱵᱚᱱ ᱡᱚᱢ ᱫᱟ᱾ ᱟᱵᱚ ᱠᱤ ᱚᱱᱠᱟᱱᱟᱜ ᱫᱟᱲᱮ ᱡᱟᱦᱱᱟᱜ ᱮᱢ ᱠᱟᱢᱤᱭᱟ ᱚᱱᱠᱟ ᱫᱟᱲᱮᱢ ᱵᱩᱡᱷᱟᱹᱣᱟ ᱠᱤ?
ᱵᱟᱝ ᱜᱚᱝᱠᱮ, ᱟᱵᱚ ᱵᱚᱱ ᱧᱮᱞ ᱠᱟᱫᱟ ᱥᱮᱫᱟᱭ ᱫᱚ᱾ ᱦᱮᱸ ᱡᱮ ᱥᱟᱥᱟᱝ ᱨᱤᱫ ᱠᱟᱛᱮᱜ ᱵᱚᱱ ᱡᱚᱢ ᱛᱟᱦᱮᱜᱼᱟ ᱜᱚᱴᱟ ᱥᱟᱥᱟᱝ᱾
ᱦᱮᱸ
ᱟᱨ ᱱᱮᱛᱟᱨ ᱫᱚ ᱟᱵᱚ ᱡᱟᱦᱟᱸ ᱦᱮ ᱵᱟᱡᱟᱨ ᱠᱷᱚᱱ ᱵᱚᱱ ᱧᱟᱢ ᱫᱟ ᱜᱩᱰᱟᱹ ᱠᱟᱛᱮᱫ ᱢᱮᱥᱤᱱ ᱨᱮ᱾ ᱦᱚᱜᱼᱚᱭ ᱱᱚᱣᱟ ᱵᱚᱱ ᱡᱚᱢ ᱫᱟ ᱚᱱᱟ ᱨᱮᱱᱟᱜ ᱢᱤᱫᱴᱟᱝ ᱞᱟᱦᱟᱛᱮ ᱡᱟᱦᱟᱸ ᱨᱤᱜ ᱠᱟᱛᱮ ᱵᱚᱱ ᱡᱚᱢ ᱛᱟᱦᱮ ᱚᱱᱟ ᱨᱮᱱᱟᱜ ᱡᱟᱦᱟᱸ ᱥᱮᱵᱮᱞ ᱦᱚᱜᱼᱚᱭ ᱱᱚᱣᱟ ᱥᱮᱵᱮᱞ ᱨᱮᱱᱟᱜ ᱢᱮᱫᱴᱟᱝ, ᱩᱭᱦᱟᱹᱨ ᱵᱷᱟᱵᱽᱱᱟ ᱜᱮ ᱟᱞᱟᱫᱟ᱾
ᱦᱮᱸ ᱢᱟᱱᱮ ᱦᱮᱸ ᱮᱠᱫᱚᱢ᱾ ᱞᱟᱦᱟᱛᱮ ᱡᱟᱦᱟᱸ ᱥᱟᱥᱟᱝ ᱵᱚᱱ ᱢᱚᱡ ᱛᱟᱦᱮᱼᱟ ᱚᱱᱟ ᱫᱚ ᱟᱰᱤᱜᱮ ᱢᱟᱱᱮ ᱦᱚᱲᱢᱚ ᱨᱮ ᱠᱟᱢᱤ ᱞᱟᱜᱟᱜ ᱛᱤᱧᱟ᱾ ᱚᱱᱟ ᱟᱵᱚ ᱛᱮᱵᱚᱱ ᱪᱟᱥ ᱛᱟᱦᱮᱸᱫᱼᱟ